ᱦᱮᱞᱳ ᱟᱸᱡᱚᱢᱚᱜ ᱠᱟᱱ ᱜᱮᱭᱟ ᱛᱚ? ᱦᱩᱸ ᱡᱩᱦᱟᱨ ᱜᱮ,
ᱦᱮᱸ ᱡᱚᱦᱟᱨ ᱜᱮ, ᱛᱚ ᱪᱮᱫ ᱠᱚᱯᱮ ᱪᱮᱠᱟ ᱵᱟᱲᱟᱭᱮᱫᱟ?
ᱦᱚᱸᱭ ᱫᱟᱜ ᱮᱫᱟᱭ ᱪᱮᱫ ᱠᱩᱜᱮ ᱵᱟᱝ, ᱟᱨ ᱟᱯᱮ ᱜᱮ ᱪᱮᱜᱼᱼ
ᱟᱞᱮ ᱦᱚᱸ ᱦᱚᱸᱜ ᱚᱭ ᱫᱟᱜ ᱵᱟᱲᱟᱭ ᱫᱟᱭ ᱛᱚ ᱛᱚ ᱚᱱᱟᱜ ᱚᱲᱟᱜ ᱠᱚᱨᱮ ᱜᱮ ᱢᱮᱱᱟᱜ ᱟᱠᱟᱫ ᱞᱮᱭᱟ᱾ ᱦᱮᱸ ᱢᱮᱱᱫᱟᱹᱧ ᱟᱞᱮᱥᱮᱫ ᱦᱚᱸ ᱫᱟᱜ ᱫᱟᱭ ᱛᱚ ᱚᱱᱟᱛᱮ ᱚᱲᱟᱜ ᱨᱮᱜᱮ ᱢᱮᱱᱟᱜᱼᱼ ᱟᱹᱣᱨᱤ ᱦᱩᱭᱩᱜ-ᱟ ᱨᱚᱦᱚᱭ ᱠᱚᱫᱚ, ᱛᱚᱞᱟ ᱠᱚᱫᱚᱞᱮ ᱜᱤᱰᱤᱣ ᱠᱟᱫᱟ᱾
ᱟᱪᱪᱷᱟ ᱱᱟᱯᱟᱭᱼᱼ ᱱᱚᱜ-ᱚᱭ ᱫᱟᱜ ᱮᱜ ᱜᱮᱭᱟᱭ ᱠᱷᱮᱛ ᱠᱚᱨᱮ ᱫᱟᱜ ᱦᱚᱸ ᱵᱟᱝ ᱛᱤᱸᱜᱩ ᱟᱠᱟᱱᱟ ᱯᱟᱲᱟᱜ ᱵᱟᱠᱷᱟᱱᱟ ᱦᱚᱸ ᱟᱹᱣᱨᱤᱭᱟᱜ ᱜᱮᱭᱟ᱾
ᱟᱪᱪᱷᱟ-ᱟᱪᱪᱷᱟ ᱟᱪᱪᱷᱟ ᱛᱟᱦᱚᱞᱮ ᱛᱮᱦᱮᱟᱻ ᱤᱭᱟᱹᱼᱼ ᱛᱮᱦᱤᱧ ᱫᱚ ᱠᱟᱹᱴᱤᱡ ᱚᱱᱟ ᱟᱛᱩ ᱴᱚᱞᱟ ᱠᱚ ᱤᱫᱤ ᱠᱟᱛᱮᱜ ᱨᱚᱯᱚᱲ ᱟᱞᱟᱝ, ᱦᱳᱭ ᱥᱮ?
ᱴᱷᱤᱠ ᱷᱟᱪᱷᱮ ᱛᱟᱦᱞᱮ ᱞᱟᱹᱭᱢᱮ ᱟᱢᱜᱤ ᱟᱛᱳ ᱴᱚᱞᱟ ᱠᱚ ᱤᱫᱤ ᱠᱟᱛᱮᱜ ᱜᱮ
ᱦᱳᱭ ᱢᱮᱱ ᱫᱟᱹᱧ ᱛᱟᱦᱞᱮ ᱟᱯᱮ ᱥᱮᱫ ᱡᱟᱦᱟᱸ ᱮᱸᱻ ᱟᱯᱮ ᱟᱛᱩ ᱡᱟᱦᱟᱸ ᱢᱮᱱᱟᱜ ᱠᱟᱜ ᱛᱟᱯᱮᱭᱟ ᱟᱯᱮ ᱭᱟᱜ ᱟᱛᱩ ᱫᱚ ᱛᱤᱱᱟᱹᱜ ᱜᱟᱱ ᱚᱲᱟᱜ ᱠᱚ ᱚᱲᱟᱜ ᱫᱩᱣᱟᱹᱨ ᱢᱮᱱᱟᱜ ᱟᱠᱟᱫ ᱛᱟᱯᱮᱭᱟ ᱾ ᱛᱩ ᱨᱮ᱾ ᱨᱟᱥᱤ ᱠᱩᱞᱦᱤ ᱠᱟᱱ ᱛᱟᱯᱮᱭᱟ ᱥᱮ ᱚᱱᱠᱟ
ᱵᱟᱝ ᱟᱞᱮ ᱴᱩᱞᱟ ᱨᱮᱢᱟ ᱫᱚᱥᱴᱤ ᱚᱲᱟᱜ ᱦᱮᱱᱟᱜ ᱛᱟᱞᱮᱭᱟ᱾
ᱚ ᱨᱟᱥᱤ ᱠᱩᱞᱦᱤ ᱫᱚ ᱵᱟᱝ ᱠᱟᱱ ᱛᱟᱯᱮᱭᱟ?
ᱵᱟᱝ ᱟᱞᱮ ᱫᱚ ᱨᱟᱹᱥᱤ ᱠᱩᱞᱦᱤ ᱫᱚ ᱵᱟᱝ ᱠᱟᱱ ᱛᱟᱞᱮᱭᱟ ᱨᱟᱹᱥᱤ ᱠᱩᱞᱦᱤ ᱦᱮᱱᱟᱜᱼᱟ᱾ ᱟᱞᱮ ᱠᱷᱚᱱ ᱪᱷᱟᱲᱟ ᱨᱮ ᱚᱱᱟ ᱫᱚ ᱟᱹᱰᱤ ᱵᱚᱲᱚ ᱟᱹᱛᱳ ᱠᱟᱱ ᱜᱮᱭᱟ᱾ ᱚᱸᱰᱮ ᱫᱚ ᱵᱷᱟᱜᱤ ᱡᱩᱛ ᱛᱮ ᱵᱟᱦᱟ ᱥᱚᱨᱦᱟᱭ ᱢᱟᱜ ᱢᱚᱬᱮ ᱠᱚ ᱦᱳᱭᱳᱜ ᱜᱮᱭᱟ᱾, ᱠᱟᱨᱟᱢ ᱫᱚᱱ ᱠᱚ ᱟᱞᱮ ᱟᱹᱛᱩ ᱨᱮ ᱫᱚ ᱪᱮᱫ ᱜᱮ ᱵᱟᱝ ᱦᱳᱭᱳᱜᱼᱟ᱾
ᱟᱪᱪᱷᱟ, ᱛᱟᱦᱞᱮ ᱟᱯᱮ ᱟᱹᱛᱩ ᱫᱚ ᱚᱱᱠᱟ ᱢᱟᱹᱡᱷᱤ ᱱᱟᱭᱠᱮ ᱡᱟᱦᱟᱸᱭ ᱟᱵᱚᱨᱮᱱ ᱢᱮᱱᱟᱜ ᱠᱚ ᱛᱟᱵᱚᱱᱟ ᱡᱟᱦᱟ ᱟᱛᱩ ᱢᱚᱬᱮ ᱦᱚᱲ ᱠᱚ ᱢᱤᱛᱟ ᱠᱚ ᱟᱛᱩ ᱨᱮᱱ ᱡᱟᱦᱟᱸᱭ ᱢᱟᱹᱞᱤᱠ ᱠᱚ ᱛᱟᱦᱮᱱᱟ ᱢᱟᱹᱡᱷᱤ ᱦᱚᱲ ᱱᱟᱭᱠᱮ ᱵᱟᱵᱟ ᱜᱳᱰᱮᱛ ᱵᱟᱵᱟ ᱵᱷᱚᱫᱽᱫᱚ ᱵᱟᱵᱟ ᱯᱟᱨᱟᱱᱤᱠ ᱵᱟᱵᱟ ᱱᱩᱠᱩ ᱠᱚ ᱢᱮᱱᱟᱜ ᱠᱚᱣᱟ ᱥᱮ ᱵᱟᱝ?
ᱦᱮᱸ ᱢᱮᱱᱟᱜ ᱠᱩᱜᱮ ᱭᱟ ᱚᱱᱠᱟ ᱞᱮᱠᱟ ᱫᱚ᱾
ᱦᱩᱸ ᱛᱟᱦᱞᱮ ᱚᱱᱠᱟ ᱡᱮᱢᱚᱱ ᱟᱯᱮ ᱟᱛᱩ ᱨᱮ ᱫᱚ ᱢᱚᱴᱟ ᱢᱩᱴᱤ ᱡᱟᱦᱟᱸᱭ ᱦᱩᱰᱤᱧ ᱧᱚᱜ ᱜᱮᱛᱟ ᱯᱮᱭᱟ ᱛᱚ ᱚᱱᱠᱟ ᱡᱮᱢᱚᱱ ᱵᱟᱦᱟ ᱥᱚᱨᱦᱟᱭ ᱛᱟᱯᱚᱨ ᱫᱟᱸᱥᱟᱭ ᱱᱚᱣᱟ ᱠᱚ ᱦᱳᱭᱳᱜ ᱠᱟᱱ ᱥᱮ ᱵᱟᱝ?
ᱵᱟᱝ ᱫᱟᱸᱥᱟᱭ ᱫᱚ ᱧᱮᱞ ᱵᱟᱝ ᱦᱩᱭ ᱟᱠᱟᱱᱟ ᱴᱩᱞᱟ ᱨᱮᱱ ᱦᱚᱸ ᱫᱟᱫᱟ ᱛᱟᱠᱚ ᱤᱭᱟᱹ ᱛᱟᱠᱚ ᱵᱟᱠᱚ ᱩᱰᱩᱠᱚᱜ ᱜᱮᱭᱟ᱾ ᱫᱟᱸᱟᱭ ᱮᱱᱮᱡ ᱫᱚ ᱵᱟᱵᱟ ᱛᱟᱠᱚ ᱫᱚ ᱟᱨ ᱱᱚᱝᱠᱟ ᱵᱟᱦᱟ ᱥᱩᱨᱦᱟᱭ ᱢᱟ ᱟᱞᱮ ᱥᱤᱫ ᱫᱩ ᱩᱱᱠᱟ ᱞᱮᱠᱟ ᱫᱚ ᱵᱟᱝ ᱦᱳᱭᱳᱜ ᱜᱮᱭᱟ, ᱠᱟᱹᱴᱤᱡ ᱢᱟᱪᱷᱟ ᱟᱛᱳ ᱛᱟᱞᱮ ᱟᱨ ᱡᱟᱦᱮᱨ ᱠᱚᱨᱮ ᱯᱩᱡᱟᱹ ᱭᱟᱠᱚ ᱵᱟᱵᱟ ᱛᱟᱠᱚ ᱫᱟᱫᱟ ᱛᱟᱠᱚ ᱪᱟᱞᱟᱜᱼᱟ᱾ ᱠᱩᱲᱤ ᱜᱤᱫᱽᱨᱟᱹ ᱠᱚ ᱫᱚ ᱵᱟᱠᱚ ᱪᱟᱞᱟᱜᱼᱟ᱾ ᱯᱩᱡᱟᱹ ᱠᱟᱛᱮᱫ ᱚᱱᱠᱟ ᱫᱚ ᱡᱮ ᱨᱟᱹᱥᱠᱟᱹ ᱚᱱᱠᱟ ᱞᱮᱠᱟ ᱫᱚ ᱵᱟᱝ ᱦᱩᱭᱩᱜᱼᱟ ᱨᱟᱹᱥᱠᱟᱹ ᱫᱚ ᱟᱨᱠᱤ ᱟᱞᱮ ᱴᱚᱞᱟ ᱨᱮ ᱫᱚ ᱾ ᱮᱱᱮᱡ ᱠᱚ ᱦᱚᱸ ᱚᱱᱠᱟ ᱫᱚ ᱵᱟᱝ ᱦᱩᱭᱩᱜᱼᱟ ᱠᱟᱹᱴᱤᱡ ᱦᱟᱸᱱ
ᱥᱮ ᱵᱟᱦᱟ ᱡᱚᱠᱷᱚᱱ ᱯᱮ ᱢᱟᱜ ᱢᱚᱬᱮᱜᱼᱟ ᱥᱮ ᱡᱟᱦᱟᱸ ᱯᱮ ᱡᱟᱦᱟᱸ ᱵᱟᱦᱟ ᱵᱟᱦᱟ ᱯᱮ ᱵᱟᱦᱟᱜ ᱟᱯᱮ ᱩᱱ ᱥᱚᱢᱚᱭ ᱡᱚᱠᱷᱚᱱ ᱱᱟᱭᱠᱮ ᱡᱟᱦᱮᱨ ᱨᱮ ᱯᱩᱡᱟᱹᱭᱟᱭ ᱛᱚ ᱩᱱ ᱥᱚᱢᱚᱭ ᱟᱯᱮ ᱱᱟᱭᱠᱮ ᱫᱚ ᱪᱮᱫ ᱞᱮᱠᱟ ᱵᱷᱟᱯ ᱛᱮ ᱯᱮ ᱫᱟᱨᱟᱢ ᱟᱹᱜᱩᱭ ᱮᱭᱟ ᱡᱟᱦᱟᱸ ᱱᱟᱭᱠᱮ ᱨᱟᱪ ᱯᱮ ᱟᱹᱜᱩᱭᱟ ᱮ ᱫᱚ ᱾ ᱥᱚᱢᱚᱭ ᱫᱚ ᱪᱮᱫ ᱞᱮᱠᱟ ᱵᱷᱟᱵ ᱯᱮ ᱫᱟᱨᱟᱢ ᱜᱮᱭᱟ᱾
ᱟᱞᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ᱾ ᱡᱚᱠᱷᱚᱱ ᱱᱟᱭᱠᱮ ᱠᱚ ᱫᱟᱨᱟᱢ ᱟᱹᱜᱩᱭ ᱮᱭᱟ ᱟᱞᱮ ᱟᱛᱳ ᱨᱮ ᱴᱚᱞᱟ ᱨᱮ ᱡᱮᱢᱚᱱ ᱡᱷᱚᱛᱚ ᱦᱚᱲ ᱦᱟᱱᱮ ᱞᱚᱴᱟ ᱫᱟᱜ ᱛᱮ ᱠᱚ ᱟᱹᱨᱩᱵ ᱠᱚ ᱜᱮᱭᱟ ᱥᱮ ᱟᱞᱮ ᱴᱷᱮᱱ ᱫᱚ ᱵᱟᱝ ᱦᱩᱭᱩᱜ ᱜᱮᱭᱟ ᱚᱱᱟ ᱫᱚ᱾
ᱚᱱᱟ ᱫᱚ ᱵᱟᱝ ᱦᱳᱭᱳᱜᱼᱟ ᱾
ᱵᱟᱝ ᱦᱩᱭᱩᱜ ᱜᱮᱭᱟ ᱩᱱᱤ ᱫᱚ ᱟᱞᱮᱨᱮ ᱨᱮᱱ ᱫᱚ ᱡᱟᱦᱟᱸᱭ ᱱᱟᱭᱠᱮ ᱠᱟᱱ ᱛᱟᱞᱮᱭᱟ ᱡᱟᱦᱟᱸᱭ ᱯᱩᱡᱟᱹᱭᱟᱭ ᱡᱟᱦᱮᱨ ᱨᱮ ᱩᱱᱤ ᱫᱚ ᱠᱤᱨᱤᱧ ᱱᱟᱭᱠᱮ ᱠᱟᱱᱟᱭ ᱢᱟᱱᱮ ᱟᱞᱮ ᱴᱚᱞᱟᱮᱱ ᱫᱚ ᱵᱟᱠᱚ ᱯᱩᱡᱟᱹᱭᱟ ᱮᱴᱟᱜ ᱴᱚᱞᱟᱮᱱ ᱠᱚ ᱯᱩᱡᱟᱹᱭᱟ
ᱟᱨ ᱛᱟᱞᱦᱮ ᱥᱚᱨᱦᱟᱭ ᱫᱚ ᱥᱚᱨᱦᱟᱭ ᱫᱚ ᱪᱮᱫ ᱞᱮᱠᱟ ᱯᱮ ᱥᱚᱨᱦᱟᱭ ᱚᱜ ᱜᱮᱭᱟ ᱚᱱᱠᱟ ᱢᱚᱬᱮ ᱢᱟᱦᱟ ᱡᱟᱦᱟᱸ ᱠᱚ ᱢᱮᱱ ᱠᱟᱫᱟ ᱢᱚᱬᱮ ᱢᱟᱦᱟ᱾ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱜᱮᱢ ᱛᱟᱦᱮᱱᱟ ᱠᱩᱞᱦᱤ ᱨᱮᱜᱮᱢ ᱟᱜᱟᱜ ᱟᱭᱩᱵ ᱟ ᱛᱚ ᱱᱚᱜ ᱱᱚᱝᱠᱟ ᱡᱟᱦᱟᱸ ᱥᱚᱨᱦᱟᱭ ᱨᱮ ᱢᱮᱱᱟᱜ ᱟᱠᱟᱫ ᱛᱟᱵᱚᱱᱟ ᱠᱟᱛᱷᱟ ᱨᱮ ᱛᱚ ᱚᱱᱠᱟ ᱦᱚᱸ ᱛᱮ ᱜᱮ ᱥᱚᱦᱨᱟᱭ ᱠᱚ ᱦᱩᱭᱩᱜ ᱜᱮᱭᱟ ᱥᱮ ᱪᱮᱫ ᱞᱮᱠᱟ ᱵᱷᱟᱵᱛᱮ᱾
ᱵᱟᱝ ᱜᱮ ᱟᱞᱮᱥ ᱫᱚ ᱯᱮ ᱫᱤᱱ ᱜᱮ ᱦᱩᱭ ᱱᱟ᱾
ᱯᱮ ᱫᱤᱱ ᱜᱮ ᱦᱳᱭᱳᱜ ᱜᱮᱭᱟ᱾
ᱦᱩᱸ
ᱚ ᱯᱮᱫᱤᱱ ᱫᱚ ᱯᱮᱫᱤᱱ ᱫᱚ ᱪᱮᱫ ᱞᱮᱠᱟ ᱚᱱᱮ ᱪᱮᱫ ᱪᱮᱫ ᱢᱟᱦᱟ᱾
ᱩᱢ ᱢᱟᱦᱟ ᱥᱟᱹᱨᱫᱤ ᱢᱟᱦᱟ ᱡᱟᱞᱮ ᱢᱟᱦᱟ ᱯᱮᱫᱤᱱ᱾ ᱤᱧ ᱫᱚ ᱚᱱᱟ ᱠᱚᱜᱮᱧ ᱵᱟᱲᱟᱭ ᱜᱮᱭᱟ ᱡᱟᱦᱟᱸᱧ ᱧᱮᱞ ᱟᱹᱜᱩ ᱟᱠᱟᱫᱟ ᱟᱨᱦᱚᱸ ᱦᱮᱱᱟᱜ ᱜᱮᱪᱚᱝ ᱤᱧ ᱫᱚ ᱵᱟᱹᱧ ᱵᱟᱰᱟᱭ ᱜᱮᱭᱟ
ᱦᱳᱭ ᱟᱪᱷᱟ ᱟᱪᱷᱟ ᱟᱨ ᱡᱟᱦᱟᱸ ᱢᱟᱱᱮ ᱠᱷᱩᱱᱴᱟᱹᱣ ᱠᱚ ᱡᱟᱦᱟᱸ ᱠᱷᱩᱱᱴᱟᱹ ᱰᱟᱝᱨᱟ ᱵᱚᱱ ᱢᱮᱱ ᱫᱚ, ᱡᱟᱦᱟᱸ ᱰᱟᱹᱝᱨᱤ ᱛᱚᱞ ᱠᱟᱛᱮᱫ ᱵᱚᱱ ᱠᱷᱩᱱᱴᱟᱹᱣ ᱠᱚᱫᱚ ᱛᱚᱵᱮ ᱱᱚᱣᱟ ᱠᱚ ᱦᱩᱭᱩᱜ ᱟᱥᱮ ᱵᱟᱝᱟ ᱟᱯᱮᱥᱮᱫ?
ᱩᱸᱻ ᱟᱹᱰᱤ ᱞᱟᱦᱟ ᱞᱟᱦᱟ ᱦᱩᱭᱩᱜ ᱠᱟᱱ ᱛᱟᱦᱮᱸᱫ ᱰᱟᱹᱝᱨᱤ ᱠᱚ ᱛᱚᱞ ᱦᱩᱭᱩᱜ ᱠᱟᱱ ᱛᱟᱦᱮᱸ ᱛᱚᱞᱮᱫ ᱠᱚ ᱛᱟᱦᱮᱸᱫ ᱠᱚ ᱵᱟᱵᱟ ᱛᱟᱠᱚ᱾ ᱟ ᱱᱮᱛᱟᱨ ᱫᱚ ᱩᱱᱠᱩ ᱱᱚᱝᱠᱟ ᱫᱚ ᱤᱭᱟᱹ ᱵᱟᱠᱚ ᱛᱚᱞᱮᱫ ᱠᱚᱜᱮᱭᱟ, ᱱᱮᱛᱟᱨ ᱫᱚ ᱢᱤᱫᱴᱟᱱ ᱱᱤᱭᱚᱢ ᱞᱮᱠᱟ ᱡᱟᱦᱟᱸ ᱮ ᱱᱤᱭᱚᱢ ᱟᱵᱚᱣᱟᱜ ᱠᱟᱱᱟ, ᱟᱫᱚ ᱢᱤᱫᱴᱟᱝ ᱠᱚ ᱛᱚᱞᱮᱭᱟ ᱩᱱᱤᱜᱮ ᱟᱫᱚ ᱵᱟᱠᱚ ᱛᱚᱞ ᱠᱚᱣᱟ᱾
ᱟᱪᱷᱟ ᱪᱷᱟ ᱛᱟᱦᱚᱞᱮ ᱱᱚᱝᱠᱟ ᱟᱯᱮᱭᱟᱜ ᱟᱹᱛᱩ ᱥᱩᱨ ᱥᱩ ᱥᱩᱨ ᱨᱮ ᱡᱟᱸᱦᱟᱱᱟᱜ ᱚᱝᱠᱟ ᱥᱩᱡᱩᱜ ᱥᱩᱵᱤᱫᱟ ᱪᱮᱫ ᱠᱚ ᱢᱮᱱᱟᱜ ᱠᱟᱜ ᱛᱟᱯᱮᱭᱟ? ᱟᱨ ᱟᱨ ᱟᱯᱮ ᱚᱱᱟ ᱫᱷᱟᱨᱮ ᱯᱟᱥᱮ ᱟᱹᱛᱩ ᱠᱚ ᱛᱤᱱᱟᱹᱜ ᱩᱱᱟᱹ ᱟᱹᱛᱩ ᱴᱚᱞᱟ ᱨᱮᱦᱚᱸ ᱢᱮᱱᱟᱜ ᱠᱟᱫᱟ ᱥᱮ ᱵᱟᱝᱟ?
ᱦᱮᱸ ᱟᱞᱮ ᱡᱟᱦᱟᱸ ᱴᱚᱞᱟ ᱦᱮᱸᱱᱟᱜᱼᱟ ᱥᱟᱺᱜᱤᱧ ᱧᱚᱜ ᱴᱚᱞᱟ ᱚᱱᱟ ᱫᱚ ᱨᱟᱹᱥᱤ ᱴᱚᱞᱟ ᱠᱟᱱ ᱜᱮᱭᱟ ᱚᱸᱰᱮ ᱢᱟ ᱵᱟᱦᱟ ᱥᱚᱨᱦᱟᱭ ᱟᱹᱰᱤ ᱢᱚᱡᱽ ᱜᱮ ᱦᱩᱭᱩᱜ ᱜᱮᱭᱟ ᱫᱚᱢᱮ ᱦᱚᱲ ᱠᱚ ᱠᱚ ᱦᱤᱡᱩᱜ ᱜᱮᱭᱟ ᱠᱚ ᱟᱨᱠᱤ ᱵᱷᱟᱹᱜᱤ ᱦᱩᱭᱩᱜᱼᱟ ᱟᱨᱠᱤ ᱨᱟᱹᱥᱠᱟᱹᱭᱟᱠᱚ ᱚᱸᱰᱮ ᱫᱚ, ᱟᱨ ᱟᱞᱮ ᱴᱚᱞᱟ ᱨᱮᱢᱟ ᱵᱟᱝᱜᱮ ᱦᱩᱭᱩᱜ ᱜᱮᱭᱟ ᱚᱝᱠᱟ ᱠᱟ ᱞᱮᱠᱟ ᱫᱚ᱾
ᱟᱪᱪᱷᱟ ᱟᱯᱮ ᱟᱹᱛᱩ ᱥᱩᱨᱥᱩᱯᱩᱨ ᱠᱷᱚᱱᱟᱜ ᱟᱸ ᱛᱤᱱᱟᱹᱜ ᱯᱷᱟᱨᱟᱠ ᱨᱮ ᱟᱯᱮ ᱟᱹᱛᱩ ᱨᱮ ᱚᱝᱠᱟ ᱪᱮᱫ ᱪᱮᱫ ᱥᱩᱵᱤ ᱫᱟ ᱥᱩᱡᱳᱜ ᱥᱩᱵᱤᱫ ᱢᱮᱱᱟᱜ ᱠᱟᱫᱟ ᱥᱮ ᱡᱟᱦᱟᱸᱱᱟᱜ ᱥᱩᱡᱳᱜ ᱥᱩᱵᱤᱛᱟ ᱵᱚᱞᱛᱮ ᱡᱟᱦᱟᱸ ᱮᱠᱷᱚᱱ ᱴᱮᱠᱱᱳᱞᱚᱡᱤ ᱡᱩᱜᱽ ᱠᱟᱱᱟ ᱡᱮᱢᱚᱱ ᱡᱟᱦᱟᱸᱱᱟᱜ ᱚᱱᱞᱟᱭᱤᱱ ᱵᱮᱯᱟᱨ ᱡᱤᱵᱚᱱ ᱡᱟᱦᱟᱸᱱᱟᱜ ᱠᱚᱨᱟᱣ ᱞᱟᱹᱜᱤᱫ ᱛᱮ ᱛᱚ ᱡᱟᱦᱟᱸᱱᱟᱜ ᱵᱟᱡᱟᱨ ᱠᱤᱨᱤᱧ ᱟᱠᱷᱨᱤᱧ ᱞᱟᱹᱜᱤᱫ ᱛᱮ ᱛᱤᱱᱟᱹᱜ ᱥᱟᱺᱜᱤᱧ ᱪᱟᱞᱟᱣ ᱦᱩᱭᱩᱜ ᱛᱟᱯᱮᱭᱟ?
ᱵᱟᱹᱧ ᱟᱸᱡᱚᱢᱮᱫ ᱛᱟᱢᱟ ᱟᱹᱰᱤ ᱟᱥᱛᱮ ᱟᱥᱛᱮ ᱨᱚᱲ ᱟᱸᱡᱚᱢᱚᱜ ᱠᱟᱱᱟ ᱯᱚᱨᱤᱥᱠᱟᱨ ᱵᱟᱹᱧ ᱟᱸᱡᱚᱢᱫᱟ ᱯᱷᱮᱨ ᱢᱤᱫ ᱫᱷᱟᱣ ᱞᱟᱹᱭ ᱢᱮᱥᱮ᱾
ᱚ ᱢᱮᱱᱫᱟᱹᱧ ᱡᱟᱦᱟᱸ ᱟᱯᱮᱭᱟᱜ ᱟᱹᱛᱩ ᱢᱮᱱᱟᱜ ᱠᱟᱫ ᱛᱟᱯᱮᱭᱟ, ᱟᱯᱮᱭᱟᱜ ᱟᱹᱛᱩ ᱚᱱᱟᱚ ᱥᱟᱺᱜᱤᱧ ᱡᱟᱦᱟᱸ ᱫᱚ ᱦᱩᱭᱩᱜ ᱠᱟᱱᱟ ᱥᱟᱺᱜᱤᱧ ᱟᱯᱮ ᱟᱛᱩ ᱨᱮ ᱪᱮᱫ ᱞᱮᱠᱟ ᱥᱩᱡᱳᱜ ᱥᱩᱵᱤᱫᱷᱟ ᱢᱮᱱᱟᱜ ᱠᱟᱫᱟ ᱥᱮ ᱡᱟᱦᱟᱱᱟᱜ ᱚᱱᱠᱟ ᱚᱱᱞᱟᱭᱤᱱ ᱠᱚᱨᱟᱣ ᱞᱟᱹᱜᱤᱫ ᱛᱮ ᱥᱮ ᱠᱤᱨᱤᱧ ᱟᱠᱷᱨᱤᱧ ᱞᱟᱹᱜᱤᱫ ᱛᱮ ᱛᱤᱱᱟᱹᱜ ᱥᱟᱺᱜᱤᱧ ᱨᱮ ᱪᱟᱞᱟᱣ ᱦᱩᱭᱩᱜ ᱛᱟᱯᱮᱭᱟ?
ᱟᱞᱮ ᱦᱮᱸ ᱚᱱᱟ ᱫᱤᱠ ᱫᱤᱭᱮ ᱫᱚ ᱤᱥᱠᱩᱞ ᱠᱷᱚᱱ ᱦᱚᱸ ᱥᱟᱹᱜᱤᱧ ᱜᱮᱭᱟ, ᱢᱟᱱᱮ ᱡᱟᱦᱟᱸ ᱥᱮᱫ ᱪᱟᱞᱟᱣ ᱚᱥᱩᱵᱤᱫᱟ ᱨᱩᱣᱟᱹ ᱦᱟᱹᱥᱩ ᱰᱟᱠᱛᱟᱨ ᱚᱲᱟᱜ ᱦᱚᱸ ᱥᱟᱹᱜᱤᱧ ᱜᱮᱭᱟ, ᱱᱚᱣᱟ ᱚᱱᱞᱟᱭᱤᱱ ᱡᱟᱦᱟᱸᱟᱢ ᱢᱮᱱ ᱦᱚᱪᱚᱭᱫᱟ ᱚᱱᱞᱟᱭᱤᱱ ᱥᱮᱱᱴᱟᱨ ᱡᱟᱦᱟᱸ ᱠᱚᱨᱮ ᱯᱷᱚᱨᱚᱢ ᱠᱚᱵᱚᱱ ᱯᱷᱤᱞᱟᱯ ᱜᱮᱭᱟ ᱚᱱᱟ ᱦᱚᱸ ᱥᱟᱹᱜᱤᱧ ᱜᱮᱭᱟ᱾ ᱪᱟᱞᱟᱜ ᱦᱩᱭᱩᱜᱼᱟ ᱢᱤᱱᱤᱴ ᱫᱚᱥᱮᱠ ᱞᱮᱠᱟ ᱜᱮ ᱨᱟᱥᱛᱟ ᱛᱮ ᱥᱟᱭᱠᱮᱞ ᱛᱮ᱾
ᱟᱪᱪᱷᱟ ᱡᱟᱦᱟᱸ ᱟᱯᱮ ᱟᱹᱛᱩ ᱠᱷᱚᱱ ᱡᱟᱦᱟᱸ ᱢᱤᱫᱴᱟᱝ ᱡᱟᱦᱟᱸ ᱟᱠᱤᱨᱤᱧ ᱟᱠᱷᱨᱤᱧ ᱤᱫᱤ ᱠᱟᱛᱮᱫ ᱡᱮᱢᱚᱱ ᱠᱤᱨᱤᱧ ᱟᱹᱠᱷᱨᱤᱧ ᱵᱚᱞᱛᱮ ᱡᱟᱦᱟᱸᱱᱟᱜ ᱥᱚᱵᱽᱡᱤ ᱯᱮ ᱪᱟᱥ ᱠᱮᱫᱟ ᱛᱚ ᱥᱚᱵᱽᱡᱤ ᱪᱟᱥ ᱠᱟᱛᱮᱜ ᱚᱠᱟ ᱚᱠᱟᱨᱮᱯᱮ ᱟᱹᱠᱷᱨᱤᱧ ᱜᱮᱭᱟ ᱥᱮ ᱟᱯᱮ ᱟᱹᱛᱩ ᱨᱮ ᱚᱱᱠᱟ ᱠᱤᱨᱤᱧ ᱠᱚ ᱦᱤᱡᱩᱜ ᱜᱮᱭᱟ? ᱥᱮ ᱱᱚᱜᱼᱚᱝᱠᱟᱱᱟᱜ
ᱵᱟᱝᱜᱮ ᱱᱚᱝᱠᱟ ᱞᱮᱠᱟ ᱫᱚ, ᱵᱟᱝ ᱟᱞᱮ ᱥᱮᱫ ᱫᱚ ᱱᱩᱠᱩ ᱡᱮᱢᱚᱱ ᱪᱟᱥᱵᱟᱥ ᱦᱩᱭ ᱠᱟᱱ ᱜᱮᱭᱟ ᱟᱱᱟᱡᱽ ᱠᱚ ᱟᱫᱚ ᱱᱚᱝᱠᱟ ᱜᱚᱜ ᱠᱟᱛᱮᱜ ᱟᱫᱚ ᱵᱟᱡᱟᱨ ᱜᱤ ᱤᱫᱤ ᱦᱩᱭᱩᱜᱼᱟ ᱥᱟᱹᱜᱤᱧ ᱵᱟᱡᱟᱨ ᱜᱤ ᱪᱟᱞᱟᱜ ᱦᱩᱭᱩᱜ ᱜᱮᱭᱟ ᱫᱷᱮᱹᱨ ᱜᱤ᱾
ᱟᱹᱰᱤ ᱥᱟᱸᱜᱤᱱ ᱜᱮᱭᱟ᱾
ᱦᱮᱸ ᱰᱷᱮᱨ ᱥᱟᱹᱜᱤᱧ ᱜᱤ, ᱢᱟᱱᱮ ᱥᱩᱨ ᱨᱮᱫᱚ ᱠᱳᱱᱚ ᱥᱩᱵᱤᱫᱟ ᱜᱮ ᱵᱟᱹᱱᱩᱜᱼᱟ ᱱᱚᱰᱮ ᱤᱭᱟᱹ ᱠᱷᱚᱱ ᱫᱚ᱾ ᱡᱟᱦᱟᱸ ᱡᱟᱭᱜᱟ ᱨᱮ ᱟᱞᱮᱭᱟᱜ ᱟᱹᱛᱩ ᱠᱟᱱ ᱛᱟᱞᱮᱭᱟ
ᱦᱩᱸ᱾
ᱢᱟᱱᱮ ᱵᱟᱝ ᱡᱮ ᱨᱩᱣᱟᱹᱜ ᱠᱟᱱᱟᱭ ᱛᱟᱲᱟᱛᱟᱲᱤ ᱰᱟᱠᱛᱟᱨᱤᱧ ᱫᱮᱠᱷᱟᱭᱟ ᱚᱱᱟᱦᱚᱸ ᱵᱟᱝ ᱜᱟᱱᱚᱜᱼᱟ᱾ ᱢᱟᱱᱮ ᱪᱟᱞᱟᱛᱮ ᱴᱟᱭᱤᱢ ᱞᱟᱜᱟᱣ ᱦᱳᱭ ᱴᱳᱴᱳᱢ ᱯᱷᱳᱱ ᱟᱹᱫᱮᱭᱟ ᱦᱚᱭ ᱢᱚᱴᱚᱨ ᱥᱟᱭᱠᱮᱞ ᱛᱮ ᱡᱟᱦᱟᱸᱱᱟᱜ ᱛᱮᱜᱮ ᱪᱟᱞᱟᱜᱼᱟ ᱢᱟᱱᱮ ᱥᱩᱵᱤᱫᱟ ᱫᱚ ᱫᱚᱢᱮ ᱮᱠᱴᱟ ᱫᱚ ᱵᱟᱝ ᱥᱩᱵᱤᱫᱟ ᱜᱮᱭᱟ᱾
ᱟᱨ ᱡᱟᱦᱟᱸᱢ ᱯᱮ ᱪᱟᱥ ᱛᱟᱦᱮᱸᱱᱟ ᱛᱚ ᱚᱱᱟ ᱫᱚ ᱡᱟᱦᱟᱸ ᱟᱯᱮ ᱪᱟᱥ ᱛᱟᱦᱮᱸᱱᱟ ᱟᱱᱟᱡ ᱠᱚ ᱥᱮ ᱡᱟᱦᱟᱸ ᱦᱩᱲᱩ ᱠᱚᱯᱮ ᱪᱟᱥ ᱛᱟᱦᱮᱸᱱᱟ ᱚᱱᱟ ᱫᱚ ᱪᱤᱫ ᱫᱟᱥ ᱮᱸ ᱪᱤᱫ ᱫᱟᱜ ᱛᱮᱯᱮ ᱪᱟᱥ ᱛᱟᱦᱮᱸᱱᱟ? ᱠᱮᱱᱮᱞ ᱫᱟᱜ ᱥᱮ ᱥᱮᱨᱢᱟ ᱫᱟᱜ ᱥᱮ ᱚᱱᱠᱟ ᱥᱮᱞᱚ ᱠᱚ ᱮᱸ ᱥᱩᱵᱤᱫᱷᱟ ᱢᱮᱱᱟᱜ ᱠᱟᱫᱮᱭᱟ᱾
ᱵᱟᱝ ᱟᱞᱮ ᱥᱮᱫ ᱫᱚ ᱥᱮᱨᱢᱟ ᱫᱟᱜ ᱛᱮᱜᱮᱞᱮ ᱪᱟᱥ ᱜᱮᱭᱟ, ᱟᱨ ᱠᱮᱱᱮᱞ ᱫᱟᱜ ᱠᱚᱢᱟᱠᱚ ᱟᱨᱟᱜ ᱜᱮᱭᱟ, ᱟᱨ ᱟᱱᱟᱡ ᱠᱚᱫᱚ ᱟᱫᱚ ᱠᱷᱮᱛ ᱜᱟᱰᱟ ᱦᱮᱱᱟᱜ ᱛᱟᱞᱮ, ᱜᱟᱰᱟ ᱫᱷᱟᱨᱮ ᱥᱩ ᱩᱸᱻ ᱥᱳᱨ ᱨᱮᱜᱤ ᱠᱷᱮᱛ ᱠᱚ ᱦᱮᱱᱟᱜ ᱛᱟᱞᱮᱭᱟ, ᱥᱟᱱᱟᱢ ᱦᱚᱲᱟᱜ ᱜᱮ ᱟᱞᱮ ᱴᱚᱞᱟᱨᱮ ᱡᱚᱛᱚ ᱜᱩᱞᱳ ᱦᱚᱲᱟᱜ ᱡᱷᱚᱛᱚ ᱦᱚᱲᱟᱜ ᱜᱟᱰᱟ ᱫᱷᱟᱨᱮ ᱨᱮᱜᱮ ᱠᱷᱮᱛ ᱦᱮᱱᱟᱜ ᱛᱟᱠᱚᱣᱟ ᱾ ᱟᱫᱚ ᱩᱱᱠᱩ ᱡᱚᱛᱚ ᱦᱚᱲ ᱜᱟᱰᱟ ᱫᱷᱟᱨᱮ ᱨᱮᱜᱮ ᱠᱚ ᱪᱟᱥᱟ ᱚᱱᱟ ᱟᱱᱟᱡ ᱠᱚᱫᱚ᱾ ᱟᱨ ᱦᱩᱲᱳ ᱠᱚᱫᱚ ᱢᱟᱴᱷ ᱥᱮᱫ ᱨᱮ ᱚᱱᱟ ᱫᱚ ᱥᱟᱹᱜᱤᱧ ᱥᱮᱫ ᱨᱮᱜᱤ ᱩᱸ ᱜᱟᱰᱟ ᱫᱷᱟᱨᱮ ᱨᱮᱱᱟᱜ ᱠᱷᱮᱛ ᱨᱮᱫᱚ ᱦᱩᱲᱩ ᱨᱚᱦᱚᱭ ᱠᱚᱫᱚ ᱵᱟᱝ ᱜᱟᱱᱚᱜᱼᱟ, ᱚᱱᱟ ᱫᱚ ᱵᱟᱹᱞᱤ ᱦᱟᱥᱟ ᱠᱟᱱᱟ ᱥᱮ ᱚᱱᱟ ᱫᱚ ᱵᱟᱝ ᱜᱟᱱᱚᱜ ᱜᱮᱭᱟ ᱦᱩᱲᱩ ᱨᱚᱦᱚᱭ ᱠᱚᱫᱚ, ᱟᱱᱟᱡᱽ ᱜᱮ ᱪᱟᱥ ᱜᱟᱱᱚᱜ ᱜᱮᱭᱟ᱾
ᱟᱯᱮᱭᱟᱜ ᱡᱟᱦᱟᱸ ᱟᱹᱛᱩ ᱮᱸ ᱢᱮᱱᱟᱜ ᱠᱟᱫ ᱛᱟᱯᱮᱭᱟ ᱛᱚ ᱚᱸᱰᱮ ᱚᱞᱚᱜ ᱯᱟᱲᱦᱟᱜ ᱤᱫᱤ ᱠᱟᱛᱮᱜ ᱫᱚ ᱪᱮᱫ ᱞᱮᱠᱟ ᱢᱟᱱᱮ ᱤᱥᱠᱩᱞ ᱠᱚ ᱢᱮᱱᱟᱜ ᱠᱟᱫᱟ ᱥᱮ ᱵᱟᱹᱱᱩᱜ ᱠᱟᱫᱟ?
ᱚᱞᱚᱜ ᱯᱟᱲᱦᱟᱣ ᱤᱫᱤ ᱠᱟᱛᱮᱜ ᱞᱟᱹᱭ ᱞᱮᱠᱟ, ᱞᱟᱹᱭ ᱞᱮᱠᱷᱟᱱ ᱫᱚ ᱚᱞᱚᱜ ᱯᱟᱲᱦᱟᱣ ᱫᱚ ᱟᱹᱰᱤ ᱥᱟᱹᱜᱤᱧ ᱜᱤᱫᱽᱟᱹ ᱠᱚᱦᱚ ᱫᱚᱢ ᱚᱥᱚ ᱥᱩᱵᱤᱫᱟ ᱦᱩᱭᱩᱜ ᱛᱟᱠᱚ ᱜᱮᱭᱟ ᱤᱥᱠᱩᱞ ᱠᱚ ᱪᱟᱞᱟᱜ, ᱢᱟᱱᱮ ᱢᱤᱫᱴᱟᱝ ᱯᱩᱨᱟᱹ ᱟᱞᱮᱭᱟᱜ ᱴᱚᱞᱟ ᱠᱷᱚᱱ ᱩᱰᱳᱝ ᱜᱚᱫᱚᱜ ᱨᱮ ᱟᱹᱰᱤ ᱡᱩᱨ ᱯᱷᱟᱸᱠᱟ ᱨᱟᱥᱛᱟ ᱠᱚ ᱦᱮᱱᱟᱜ ᱜᱮᱭᱟ, ᱛᱟᱯᱚᱨᱮ ᱜᱤᱫᱽᱨᱟᱹ ᱠᱚ ᱪᱟᱞᱟᱜ ᱢᱟᱱᱮ ᱵᱷᱩᱨ ᱥᱟ ᱠᱟᱛᱮᱜ ᱵᱟᱢ ᱠᱳᱞ ᱫᱟᱨᱮ ᱟᱭᱟ ᱮᱠᱞᱟ ᱫᱚ ᱟᱨᱠᱤ, ᱤᱫᱤ ᱦᱚᱴᱚ ᱞᱟᱜᱟᱜᱼᱟ᱾
ᱛᱚ ᱚᱱᱟ ᱫᱚ ᱡᱟᱦᱟᱸ ᱢᱟᱱᱮ ᱡᱟᱦᱟᱸ ᱚᱱᱟ ᱯᱨᱟᱭᱢᱟᱨᱤ ᱤᱥᱠᱩᱞ ᱥᱮ ᱦᱟᱭ ᱤᱥᱠᱩᱞ ᱚᱱᱟ ᱫᱚ?
ᱯᱨᱟᱭᱢᱟᱨᱤ ᱤᱥᱠᱩᱞ ᱦᱚᱸ ᱟᱨ ᱚᱱᱮ ᱥᱮᱱᱴᱟᱨ ᱤᱥᱠᱩᱞ ᱡᱟᱦᱟᱸ ᱠᱟᱹᱴᱤᱡ ᱜᱤᱫᱽᱨᱟᱹᱣᱟᱜ ᱚᱱᱟ ᱦᱚᱸ ᱥᱟᱹᱜᱤᱧ ᱜᱮᱭᱟ ᱟᱨ ᱦᱟᱭ ᱤᱥᱠᱩᱞ ᱫᱚ ᱟᱨᱦᱚᱸ ᱚᱱᱟ ᱠᱷᱚᱱ ᱥᱟᱹᱜᱤᱧ ᱜᱮᱭᱟ᱾
ᱛᱚ ᱚᱱᱟ ᱡᱟᱦᱟᱸ ᱤᱥᱠᱩᱞ ᱠᱚ ᱪᱟᱞᱟᱜ ᱜᱮᱭᱟ, ᱛᱚ ᱮᱸᱜ ᱚᱱᱟ ᱡᱟᱦᱟᱸ ᱰᱟᱦᱟᱨ ᱛᱮᱠᱚ ᱪᱟᱞᱟᱜ ᱜᱮᱭᱟ ᱚᱱᱟ ᱰᱟᱦᱟᱨ ᱠᱚᱫᱚ ᱢᱟᱱᱮ ᱪᱮᱫ ᱞᱮᱠᱟ ᱵᱷᱟᱵ ᱰᱟᱦᱟᱨ ᱠᱟᱱᱟ ᱡᱟᱦᱟᱸ ᱱᱤᱛᱚᱜ ᱡᱟᱦᱟᱸ ᱮᱸᱜ ᱢᱟᱱᱮ ᱡᱟᱦᱟᱸ ᱟᱸᱜ ᱞᱚᱥᱚᱫ ᱰᱟᱦᱟᱨ ᱥᱮ ᱚᱝᱠᱟ ᱱᱟᱯᱟᱭ ᱰᱟᱦᱟᱨ ᱜᱮ ᱢᱮᱱᱟᱜ ᱠᱟᱫᱟ?
ᱩᱸ ᱱᱟᱯᱟᱭ ᱰᱟᱦᱟᱨ ᱜᱮ ᱱᱮᱛᱟᱨ ᱫᱚ ᱜᱚᱴᱟ ᱰᱟᱦᱟᱨ ᱜᱮᱠᱚ ᱰᱷᱟᱹᱞᱟᱹᱭ ᱠᱟᱜ ᱜᱮᱭᱟ ᱟᱛᱳ ᱥᱮᱫ ᱦᱚᱸ, ᱟᱫᱚ ᱰᱷᱟᱹᱞᱟᱹᱭ ᱨᱟᱥᱛᱟ ᱠᱟᱱ ᱜᱮᱭᱟ ᱛᱟᱹᱣ ᱨᱮᱦᱚᱸ ᱛᱚ᱾ ᱥᱮᱛᱟ ᱠᱚ ᱱᱮᱛᱟᱨᱟᱜ ᱤᱭᱟᱹ ᱨᱮᱫᱚ ᱥᱮᱛᱟ ᱠᱚᱠᱚ ᱜᱮᱜᱮᱨ ᱜᱮᱭᱟ ᱠᱚ ᱥᱮ?
ᱟᱪᱪᱷᱟ ᱟᱯᱮ ᱚᱱᱟ ᱫᱷᱟᱨᱮ ᱯᱟᱥᱮ ᱫᱚ ᱵᱤᱨ ᱠᱚᱫᱚ ᱵᱟᱹᱱᱩᱜ ᱠᱟᱫᱟ?
ᱩᱸᱦᱩᱜ ᱵᱤᱨᱢᱟ ᱥᱟᱹᱜᱤᱧ ᱨᱮᱜᱮ ᱦᱮᱸᱱᱟᱜᱼᱟ, ᱟᱯᱮ ᱥᱮᱫ ᱢᱟ ᱵᱤᱨ ᱠᱚᱦᱚᱸ ᱥᱩᱨ ᱨᱮᱜᱮ ᱦᱮᱱᱟᱜᱼᱟ ᱥᱮ ᱪᱮᱫ?
ᱵᱟ ᱵᱟ ᱟᱞᱮ ᱥᱮᱱ ᱦᱚᱸ ᱚᱱᱠᱟ ᱵᱩᱨᱩ ᱮᱸ ᱵᱤᱨ ᱫᱚ ᱵᱟᱹᱱᱩᱜ ᱠᱟᱫᱟ, ᱛᱚ ᱟᱞᱮ ᱴᱷᱮᱱ ᱫᱚ ᱚᱱᱠᱟ ᱵᱩᱨᱩᱩ ᱢᱮᱱᱟᱜ ᱠᱟᱫᱟ᱾ ᱛᱚ ᱮᱸ ᱵᱩᱨᱩ ᱨᱮᱜᱮ ᱡᱟᱦᱟᱸ ᱡᱚ ᱵᱤᱞᱤ ᱥᱟᱦᱟᱱ ᱠᱚ ᱚᱸᱰᱮ ᱠᱷᱚᱱᱟᱜ ᱜᱮ ᱟᱹᱜᱩ ᱠᱟᱛᱮᱜ ᱡᱚ ᱵᱤᱞᱤ ᱡᱚᱢ ᱠᱟ ᱡᱚ ᱵᱤᱞᱤ ᱠᱚ ᱧᱟᱢᱚᱜ ᱜᱮᱭᱟ, ᱛᱚ ᱩᱱᱠᱩ ᱤᱧᱰᱤ ᱠᱩ ᱛᱟ ᱯᱚᱨᱮ ᱠᱚᱨᱚᱪ ᱠᱩ ᱱᱚᱣᱟ ᱠᱚᱦᱚᱸ ᱢᱟᱛᱠᱚᱢ ᱠᱚ
ᱟᱪᱪᱷᱟ᱾
ᱛᱚ ᱚᱝᱠᱟ ᱟᱯᱮ ᱟᱯᱮ ᱥᱮᱫ ᱫᱚ ᱱᱚᱣᱟ ᱱᱚᱝᱠᱟ ᱱᱚᱣᱟ ᱜᱟᱹᱰᱤ ᱠᱚ ᱢᱮᱱᱟᱜ ᱛᱟᱯᱮᱭᱟ ᱵᱟᱝ ᱡᱟᱦᱟᱸ ᱫᱚ ᱦᱩᱭᱩᱜ ᱠᱟᱱᱟ ᱠᱩᱧᱰᱤ ᱛᱟᱯᱚᱨᱮ ᱢᱟᱛᱠᱚᱢ ᱱᱚᱣᱟ ᱠᱩ ᱛᱟᱯᱚᱨᱮ ᱯᱚᱨᱚᱧᱪ ᱱᱚᱣᱟ ᱠᱚ ᱫᱚ ᱮᱸ ᱥᱩᱱᱩᱢ ᱦᱚᱸ ᱥᱩᱱᱩᱢ ᱜᱮᱭᱟ ᱛᱟᱨᱯᱚᱨ ᱮᱸ ᱡᱚᱢ ᱦᱚᱸᱛᱚ ᱵᱚᱱ ᱡᱚᱢ ᱜᱮᱭᱟ, ᱛᱚ ᱱᱚᱣᱟ ᱠᱚ ᱡᱤᱱᱤᱥ ᱟᱯᱮ ᱥᱮᱫ ᱫᱚ ᱢᱮᱱᱟᱜ ᱠᱟᱜ ᱥᱮᱵᱟᱝ ᱱᱚᱣᱟ ᱠᱚ ᱫᱟᱨᱮ?
ᱠᱚᱨᱚᱪ ᱫᱟᱨᱮ ᱫᱚ ᱚᱝᱠᱟ ᱞᱮᱠᱟ ᱫᱚ ᱟᱞᱮ ᱥᱮᱫ ᱫᱚ ᱵᱟᱹᱱᱩᱜ ᱜᱮᱭᱟ ᱢᱤᱫᱴᱟᱝ ᱵᱟᱨᱭᱟ ᱦᱮᱸᱱᱟᱜᱼᱟ᱾ ᱟᱨ ᱚᱱᱟ ᱢᱟᱛᱠᱚᱢ ᱫᱟᱨᱮ ᱦᱚᱸ ᱚᱱᱠᱟ ᱞᱮᱠᱟ ᱫᱚ ᱵᱟᱹᱱᱩᱜᱼᱟ ᱵᱤᱨ ᱥᱮᱫ ᱨᱮᱜᱮ ᱦᱮᱱᱟᱜᱼᱟ, ᱟᱨ ᱠᱚᱫᱚ ᱦᱤᱱᱟᱜ ᱫᱚ ᱦᱤᱱᱟᱜᱼᱟ ᱟᱯᱟᱱ ᱟᱹᱯᱤᱱ ᱡᱷᱚᱛᱚ ᱦᱚᱲᱟᱜ ᱚᱲᱟᱜ ᱨᱮ ᱢᱟᱱᱮ ᱮᱠᱞᱟ ᱢᱚᱛᱚ ᱫᱟᱨᱮ ᱛᱟᱠᱚ ᱚᱱᱠᱟ ᱫᱚ ᱦᱮᱸᱱᱟᱜ ᱜᱮᱭᱟ, ᱡᱮ ᱫᱚᱢᱮ ᱜᱟᱱ ᱦᱮᱱᱟᱜᱼᱟ ᱚᱱᱟ ᱠᱩ ᱚᱱᱟ ᱠᱚᱦᱚᱸ ᱵᱟᱝᱜᱮ᱾ ᱟᱨ ᱩᱞ ᱟᱺᱡᱤᱨ ᱠᱟᱱᱴᱷᱟᱲ ᱠᱚᱫᱚ ᱚᱱᱟ ᱢᱟ ᱡᱷᱚᱛᱚ ᱦᱚᱲ ᱚᱲᱟᱜ ᱨᱮᱜᱮ ᱠᱚ ᱨᱚᱦᱚᱭ ᱡᱚᱝᱱᱟᱜ ᱠᱟᱱᱟ ᱱᱤᱡᱮᱥᱥᱚ ᱱᱤᱡᱮᱥᱥᱚ ᱡᱟᱭᱜᱟ ᱠᱚᱨᱮ ᱜᱮᱥᱮ ᱟᱠᱚᱣᱟᱜ ᱤᱭᱟᱹ ᱠᱚᱨᱮᱜ᱾
ᱟᱪᱪᱷᱟ ᱟᱯᱮ ᱟᱹᱛᱩ ᱨᱮ ᱡᱟᱦᱟᱸ ᱯᱮ ᱪᱟᱥ ᱮᱢ ᱞᱟᱹᱭ ᱠᱮᱫᱟ ᱛᱚ ᱟᱯᱮ ᱟᱛᱳ ᱨᱮᱫᱚ, ᱚᱝᱠᱟ ᱡᱚᱛᱚ ᱦᱚᱲ ᱜᱮ, ᱚᱲᱟᱜ ᱚᱲᱟᱜ ᱯᱨᱚᱛᱛᱮᱠ ᱠᱚᱯᱮ ᱪᱟᱥ ᱜᱮᱭᱟ ᱥᱮ? ᱪᱮ ᱞᱟᱹᱜᱤᱫ ᱥᱮ ᱡᱚᱢ ᱧᱩ ᱞᱮᱠᱟ ᱛᱮᱦᱚ ᱯᱮ ᱦᱮᱸ ᱡᱚᱢ ᱧᱩ ᱞᱮᱠᱟ ᱯᱮ ᱪᱟᱥ ᱡᱚᱱᱟᱜ-ᱟ, ᱥᱮ ᱡᱚᱛᱚ ᱚᱲᱟᱜ ᱨᱮᱜᱮ ᱯᱨᱟᱭ ᱦᱚᱲ ᱜᱮ ᱱᱚᱝᱠᱟ ᱥᱚᱵᱡᱤ ᱡᱟᱦᱟᱸ, ᱦᱳᱲᱳ ᱢᱟᱵᱚᱱ ᱪᱟᱥᱮᱫ ᱜᱮ, ᱦᱳᱲᱳ ᱢᱟᱵᱟᱭ ᱪᱟᱥ ᱜᱮ ᱛᱚ ᱚᱱᱟ ᱚᱱᱟ ᱵᱟᱫᱛᱮ ᱡᱟᱦᱟᱸ, ᱟᱱᱟᱡ ᱠᱚ ᱡᱟᱦᱟᱸ ᱥᱚᱵᱡᱤ ᱠᱚ ᱚᱱᱟ ᱠᱚᱸ ᱡᱚᱛᱚ ᱦᱚᱲ ᱜᱮᱯᱮ ᱪᱟᱥ ᱜᱮᱭᱟ?
ᱡᱚᱛᱚ ᱦᱚᱲ ᱫᱚ ᱵᱟᱠᱚ ᱪᱟᱥ ᱜᱮᱭᱟ, ᱡᱟᱦᱟᱸᱭ ᱡᱮᱢᱚᱱ ᱪᱟᱥ ᱠᱚ ᱢᱚᱱᱮᱭᱟᱜ ᱜᱮᱭᱟ, ᱩᱱᱠᱩ ᱫᱚᱠᱚ ᱪᱟᱥ ᱜᱮᱭᱟ᱾ ᱢᱟᱱᱮ ᱡᱷᱚᱛᱚ ᱦᱚᱲᱜᱮ, ᱯᱨᱟᱭ ᱜᱮᱠᱚ ᱪᱟᱥ ᱜᱮᱭᱟ, ᱵᱟᱨ ᱯᱮ ᱦᱚᱲ ᱵᱟᱠᱚ ᱪᱟᱥ ᱜᱮᱭᱟ ᱩᱱᱠᱩ ᱫᱚ᱾
ᱟᱪᱪᱷᱟ, ᱟᱪᱪᱷᱟ, ᱛᱚ ᱟᱯᱮ, ᱟᱯᱮ ᱟᱹᱛᱩ ᱨᱮ ᱡᱟᱦᱟᱸ ᱱᱤᱛᱚᱜ, ᱢᱟᱱᱮ-ᱡᱟᱦᱟᱸ ᱚᱞᱚᱜ ᱯᱟᱲᱦᱟᱜ ᱤᱫᱤ ᱠᱟᱛᱮᱜ, ᱢᱟᱱᱮ ᱛᱤᱱᱟᱹᱜ ᱴᱟᱭ ᱞᱟᱦᱟᱣ ᱠᱟᱱᱟ ᱥᱮ ᱟᱣᱨᱤ ᱞᱟᱦᱟᱜᱼᱟ? ᱢᱟᱱᱮ ᱟᱯᱮ ᱟᱹᱛᱩ ᱨᱮ ᱛᱤᱱᱟᱹ ᱜᱟᱱ, ᱢᱟᱹᱭ ᱵᱟᱹᱵᱩ ᱛᱟᱠᱚ ᱥᱮ ᱫᱟᱹᱭ ᱫᱟᱫᱟ ᱛᱟᱠᱚ ᱡᱟᱦᱟᱸᱭ ᱠᱚ ᱯᱟᱲᱦᱟᱣ ᱠᱟᱱᱟ, ᱥᱮ ᱜᱚ ᱵᱟᱵᱟ ᱛᱟᱠᱚ ᱛᱤᱱᱟᱹᱜ ᱫᱷᱟᱹᱵᱤᱡ ᱠᱚ ᱯᱟᱲᱦᱟᱣ ᱪᱟᱞᱟᱣ ᱠᱟᱱᱟ, ᱥᱮ ᱛᱤᱱᱟᱹᱜ ᱫᱷᱟᱹᱵᱤᱡ ᱠᱚ ᱞᱟᱦᱟ ᱪᱟᱞᱟᱣ ᱠᱟᱱᱟ, ᱥᱮ ᱡᱟᱦᱟᱱᱟᱜ ᱚᱱᱠᱟ ᱥᱩᱡᱳᱜᱽ ᱥᱩᱵᱤᱫᱷᱟ ᱠᱚ ᱧᱟᱢ ᱠᱟᱫᱟ ᱥᱮ ᱵᱟᱝ?
ᱱᱚᱝᱠᱟ, ᱱᱚᱝᱠᱟ ᱞᱮᱠᱟ ᱟᱞᱮ ᱴᱚᱞᱟ ᱨᱮᱢᱟ ᱚᱝᱠᱟ ᱫᱟᱫᱟ, ᱫᱤᱫᱤ ᱛᱟᱠᱚ ᱢᱟ ᱵᱟᱠᱚ ᱯᱟᱲᱦᱟᱣ ᱟᱠᱟᱱ ᱜᱮᱭᱟ᱾ ᱢᱟᱱᱮ ᱟᱹᱰᱤ ᱞᱟᱛᱟᱨ ᱨᱮᱜᱮ ᱦᱮᱱᱟᱜ ᱠᱚᱣᱟ, ᱞᱟᱹᱭ ᱞᱮᱠᱷᱟᱱ ᱫᱚ ᱢᱤᱫ ᱥᱮᱫᱛᱮ, ᱟᱨ ᱱᱩᱠᱩ ᱠᱟᱹᱴᱤᱡ ᱜᱤᱫᱽᱨᱟᱹ ᱠᱚ ᱵᱚᱨᱚᱱ ᱠᱚ, ᱯᱟᱲᱦᱟᱜ ᱠᱟᱱᱟ ᱡᱟᱦᱟᱸᱭ ᱱᱮᱛᱟᱨ ᱠᱚ, ᱟᱨᱠᱤ ᱪᱷᱳᱴᱚ ᱢᱟᱱᱮ ᱛᱤᱱ ᱪᱟᱨ ᱵᱚᱪᱷᱚᱨ, ᱯᱟᱸᱪ ᱵᱚᱪᱷᱚᱨ ᱚᱱᱠᱟᱱ ᱛᱟᱨ ᱪᱮᱛᱟᱱ ᱥᱮᱱ ᱵᱚᱭᱮᱥ ᱛᱟᱠᱚ,
ᱟᱪᱪᱷᱟ, ᱟᱪᱪᱷᱟ, ᱛᱚ ᱚᱱᱟ ᱡᱟᱦᱟᱸ ᱚᱱᱮ ᱡᱟᱦᱟᱸ, ᱚᱱᱟ ᱟᱯᱮ ᱠᱷᱚᱱᱟᱜ ᱡᱟᱦᱟᱸ, ᱪᱷᱟᱰᱟ ᱨᱮ ᱡᱟᱦᱟᱸ ᱤᱥᱠᱩᱞ ᱞᱟᱹᱭᱠᱮᱫᱟ, ᱚᱱᱟ ᱦᱟᱭ ᱯᱨᱟᱭᱢᱟᱨᱤ ᱤᱥᱠᱩᱞ ᱡᱟᱦᱟᱸ ᱠᱚ ᱢᱮᱱᱟᱜ ᱠᱟᱫᱟ᱾ ᱥᱮᱱᱴᱟᱨ ᱤᱥᱠᱩᱞ ᱠᱚ ᱡᱟᱦᱟᱸ ᱢᱮᱱ ᱠᱮᱫᱟ, ᱛᱚ ᱚᱱᱟ ᱤᱥᱠᱩᱞ ᱨᱮᱫᱚ ᱱᱤᱛᱚᱜ ᱫᱚ, ᱚᱠᱟ ᱢᱤᱰᱤᱭᱟᱢ ᱠᱚᱛᱮ ᱯᱟᱲᱦᱟᱣ ᱪᱟᱞᱟᱜ ᱠᱟᱱᱟ᱾ ᱠᱟᱱᱟ ᱡᱮᱢᱚᱱ ᱥᱟᱱᱛᱟᱞᱤ ᱢᱤᱰᱤᱭᱟᱢ, ᱵᱟᱝᱞᱟ ᱢᱤᱰᱤᱭᱟᱢ, ᱤᱝᱞᱤᱥ ᱢᱤᱰᱤᱭᱟᱢ? ᱥᱮ ᱟᱨᱚ ᱡᱟᱦᱟᱸ ᱛᱤᱱᱟᱹᱜ ᱚᱱᱠᱟ, ᱟᱵᱚᱣᱟᱜ ᱤᱭᱟᱹ ᱠᱚ ᱢᱮᱱᱟᱜ ᱠᱟᱫᱟ, ᱯᱟᱲᱦᱟᱣ ᱠᱚ ᱪᱟᱞᱟᱜ ᱠᱟᱱᱟ, ᱛᱚ ᱚᱠᱟ ᱢᱤᱰᱤᱭᱟᱢ ᱛᱮ? ᱠᱤᱱᱛᱩ ᱚᱱᱟ ᱠᱚᱨᱮ ᱡᱟᱹᱥᱛᱤ ᱯᱟᱲᱦᱟᱣ ᱪᱟᱞᱟᱜ ᱠᱟᱱᱟ?
ᱟᱞᱮ ᱱᱚᱛᱮ ᱫᱚ ᱞᱟᱹᱭ ᱠᱚᱨᱛᱮ ᱜᱮᱞᱮ, ᱟᱞᱮ ᱱᱚᱛᱮ ᱤᱭᱟᱹ ᱛᱮᱫᱚ ᱡᱚᱛᱚ, ᱵᱟᱝᱞᱟ ᱢᱤᱰᱤᱭᱟᱢ ᱛᱮᱜᱮ ᱪᱟᱹᱞᱩᱜ ᱠᱟᱱᱟ᱾
ᱟᱨ ᱡᱟᱦᱟᱸ ᱚᱱᱮ ᱥᱟᱱᱛᱟᱞᱤ ᱢᱤᱰᱤᱭᱟᱢ, ᱡᱟᱦᱟᱸ ᱠᱚ ᱢᱮᱱᱮᱜ ᱫᱚ ᱚᱞᱪᱤᱠᱤᱛᱮ ᱛᱚ ᱱᱚᱶᱟᱛᱮ ᱠᱤ ᱚᱞᱚᱜ ᱯᱟᱲᱦᱟᱣ ᱚᱱᱛᱮ, ᱫᱚ ᱵᱟᱝ ᱪᱟᱞᱟᱜ ᱠᱟᱱᱟ, ᱯᱨᱟᱭᱢᱟᱨᱤ ᱤᱥᱠᱩᱞ ᱨᱮ?
ᱵᱟᱝᱜᱮ, ᱟᱫᱚ ᱱᱮᱛᱟᱨ ᱡᱩᱫᱤ ᱠᱚ ᱤᱭᱟᱹ ᱠᱟᱜ ᱠᱷᱟᱱ, ᱚᱱᱟ ᱫᱚ ᱠᱷᱚᱵᱚᱨ ᱵᱟᱝ ᱦᱟᱛᱟᱣ ᱦᱳᱭ ᱠᱟᱱᱟ᱾ ᱥᱟᱺᱜᱤᱧ ᱧᱚᱜ ᱜᱮᱭᱟ ᱥᱮ, ᱟᱞᱮ ᱴᱚᱞᱟ ᱠᱷᱚᱱ ᱫᱚ ᱟᱫᱚ ᱪᱟᱞᱟᱣ ᱵᱟᱝ ᱦᱳᱭ ᱠᱟᱱ ᱜᱮᱭᱟ᱾ ᱟᱫᱚ ᱡᱩᱫᱤ ᱡᱟᱦᱟᱸᱭ ᱠᱚ ᱯᱟᱲᱦᱟᱣ ᱠᱚᱣᱟ, ᱤᱫᱤ ᱦᱚᱴᱚ ᱠᱟᱭ ᱠᱮᱭᱟᱢ ᱥᱮ, ᱮᱸᱰᱮ ᱠᱷᱟᱱ ᱩᱱᱤ ᱞᱟᱹᱭ ᱠᱮᱭᱟ, ᱱᱚᱶᱟ ᱚᱱᱟ ᱵᱳᱭ ᱠᱚ ᱮᱢ ᱠᱟᱫᱟ, ᱟᱞᱮ ᱤᱭᱟᱹ ᱚᱲᱟᱜ ᱨᱮᱱ ᱟᱨᱠᱤ ᱜᱤᱫᱽᱨᱟᱹ ᱠᱚᱫᱚ, ᱚᱱᱠᱟᱱ ᱠᱚᱫᱚ ᱵᱟᱹᱱᱩᱜ ᱠᱚᱜᱮ ᱜᱮᱭᱟ ᱠᱟᱹᱴᱤᱡ ᱠᱚᱫᱚ᱾
ᱟᱪᱪᱷᱟ,
ᱦᱩᱸ,
ᱱᱚᱜᱼᱚᱭ ᱛᱟᱯᱮ ᱟᱯᱮᱭᱟᱜ ᱟᱹᱛᱩ ᱦᱚᱸ, ᱢᱤᱫᱴᱟᱝ ᱱᱟᱯᱟᱭ ᱟᱹᱛᱩ ᱠᱟᱱ ᱛᱟᱯᱮ ᱜᱮᱭᱟ, ᱛᱚ ᱮᱸ ᱱᱤᱛᱚᱜ ᱟᱵᱚᱣᱟᱜ ᱡᱟᱦᱟᱸ ᱥᱟᱱᱛᱟᱲ ᱠᱚ, ᱢᱤᱫᱴᱟᱱ ᱡᱩᱢᱤᱫ ᱨᱮᱭᱟᱜ ᱡᱟᱦᱟᱸ, ᱠᱟᱛᱷᱟ ᱠᱟᱱ ᱛᱟᱵᱚᱱᱟ ᱥᱮ ᱡᱟᱦᱟᱸ ᱞᱟᱦᱟᱛᱮ ᱠᱷᱚᱱᱟᱜ ᱫᱚ, ᱟᱹᱰᱤᱴᱟᱜ ᱜᱮᱵᱚᱱ ᱪᱮᱸᱜᱷᱟᱣ ᱠᱟᱱᱟ, ᱛᱚ ᱱᱤᱛᱚᱜ ᱡᱟᱦᱟᱸ ᱡᱮᱢᱚᱱ ᱛᱤᱨᱤᱥᱟ ᱡᱩᱱ ᱦᱩᱞ ᱢᱟᱦᱟ, ᱡᱟᱦᱟᱸ ᱵᱚᱱ ᱢᱟᱱᱟᱣᱫᱟ ᱥᱮ ᱡᱟᱦᱟᱸ ᱚᱱᱠᱟ, ᱛᱤᱞᱠᱟᱹ ᱢᱩᱨᱢᱩᱣᱟᱜ ᱡᱟᱱᱟᱢ ᱢᱟᱦᱟ ᱵᱤᱨᱥᱟᱹ ᱢᱩᱱᱰᱟ-ᱟ ᱡᱟᱱᱟᱢ ᱢᱟᱦᱟ, ᱛᱚ ᱱᱚᱶᱟ ᱠᱚᱯᱮ, ᱢᱟᱱᱟᱣ ᱛᱟᱦᱮᱱ ᱜᱮᱭᱟ, ᱥᱮ ᱵᱟᱝᱼᱟ?
ᱦᱮᱸ, ᱱᱚᱸᱰᱮ ᱟᱞᱮ ᱟᱛᱳ ᱢᱟ, ᱯᱨᱚᱛᱷᱚᱢ ᱴᱚᱞᱟ ᱢᱟᱧ ᱢᱮᱛᱟᱜ ᱢᱮᱭᱟ, ᱠᱟᱹᱴᱤᱡ ᱜᱮ ᱛᱟᱞᱮᱭᱟ, ᱟᱞᱮ ᱫᱚ ᱥᱩᱫᱩ ᱞᱮᱱᱟ ᱵᱚᱸᱜᱟ ᱵᱩᱨᱩ ᱵᱩ ᱠᱮᱫᱟ ᱦᱩᱞ ᱢᱟᱦᱟ ᱨᱮᱫᱚ᱾
ᱦᱩᱞ ᱢᱟᱦᱟ ᱫᱚ, ᱥᱩᱫᱩ ᱯᱮ ᱵᱚᱸᱜᱟ ᱵᱵᱩᱨᱩ ᱠᱮᱫᱟ? ᱚᱱᱠᱟ ᱡᱟᱦᱟᱱᱟᱜ ᱚᱱᱠᱟ, ᱯᱨᱳᱜᱨᱟᱢ ᱠᱚ ᱚᱱᱠᱟ ᱡᱟᱦᱟᱱᱟᱜ ᱯᱨᱳᱜᱨᱟᱢ ᱠᱚᱫᱚ, ᱵᱟᱯᱮ ᱫᱚᱦᱚ ᱵᱟᱲᱟᱣ ᱠᱟᱫᱟ?
ᱵᱟᱝ ᱟᱨ ᱫᱚᱦᱚ ᱛᱚ ᱢᱟᱱᱟ ᱜᱮ ᱯᱨᱳᱜᱨᱟᱢ ᱠᱚ ᱵᱚᱞᱮ ᱦᱮᱸ ᱫᱚᱦᱚ ᱫᱚ ᱜᱟᱱ ᱠᱚᱣᱟ ᱚᱱᱟ ᱤᱭᱟᱹ ᱦᱩᱞ ᱢᱟᱦᱟ ᱤᱫᱤ